ᱦᱮᱞᱳ
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱦᱩᱸ ᱛᱚ ᱜᱚᱝ ᱠᱮᱻ ᱦᱮᱸ ᱜᱚᱝᱠᱮ ᱞᱟᱹᱭ ᱵᱤᱱ ᱢᱟ᱾
ᱦᱮᱸ ᱢᱮᱱ ᱦᱚᱪᱚ ᱭᱮᱫ ᱛᱟᱦᱮᱞᱤᱧ ᱢᱤᱫ ᱴᱟᱝ ᱥᱟ
ᱦᱳᱭ ᱜᱚᱝᱠᱮ ᱦᱳᱭ ᱟᱹᱰᱤᱻᱟᱹᱰᱤ ᱱᱟᱯᱟᱭ ᱦᱮᱸ ᱥᱟᱛᱟᱢ ᱛᱮᱜᱮ ᱞᱟᱝ ᱨᱚᱯᱚᱲᱟ ᱜᱚᱝᱠᱮ, ᱥᱟᱛᱟᱢ ᱞᱟᱝ ᱠᱷᱟᱱ ᱟᱨᱠᱤ ᱦᱮᱸ ᱟᱵᱤᱱᱟᱜ ᱦᱚᱸ ᱠᱟᱴᱤᱡ, ᱮᱸ ᱟᱠᱤᱞ ᱜᱮᱭᱟᱱ ᱵᱟᱹᱲᱛᱤᱜᱼᱟ ᱟᱨ ᱟᱵᱤᱱ ᱴᱷᱮᱱ ᱠᱷᱚᱱ ᱟᱹᱞᱤᱧ ᱦᱚᱸᱞᱤᱧ ᱵᱩᱡᱽ ᱧᱟᱢᱟ ᱦᱮᱸ ᱦᱮᱸ ᱛᱟᱞᱦᱮ ᱜᱚᱝᱠᱮ ᱮ ᱦᱮᱸ ᱢᱤᱴᱟᱱ ᱦᱩᱭᱩᱜ ᱠᱟᱱᱟ ᱥᱟᱛᱟᱢ ᱟᱹᱞᱤᱧ ᱞᱤᱧ ᱞᱟᱹᱭᱫᱟ ᱟᱨᱠᱤ ᱡᱮ ᱱᱚᱜᱼᱚᱭ, ᱟᱵᱚ ᱫᱤᱥᱚᱢ ᱨᱮ ᱟᱨᱠᱤ ᱦᱮᱸᱥᱮ ᱟᱵᱚ ᱱᱚᱜᱼᱚᱭ ᱟᱵᱚ ᱛᱚ ᱱᱚᱜᱼᱚᱭ ᱨᱮᱸᱜᱮᱡ ᱚᱲᱟᱜ ᱨᱮᱱ ᱦᱚᱲ ᱠᱟᱱᱟᱵᱚᱱ᱾ ᱨᱮᱸᱜᱮᱡ ᱜᱮᱭᱟᱵᱚᱱ ᱟᱵᱚ ᱫᱚ ᱦᱮᱸ, ᱟᱵᱚ ᱥᱟᱶᱛᱟ ᱠᱚᱨᱮ ᱟᱵᱚ ᱨᱮᱸᱜᱮᱜ ᱚᱲᱟᱜ ᱨᱮᱱ ᱦᱚᱲ ᱠᱟᱱᱟ ᱵᱚᱱ ᱡᱟᱦᱟᱭ ᱠᱚ ᱟᱵᱚ ᱱᱟᱱᱟ ᱦᱩᱱᱟᱹᱨ ᱠᱟᱹᱢᱤ ᱠᱚᱵᱚᱱ ᱠᱚᱨᱟᱣᱫᱟ ᱡᱟᱦᱟ ᱠᱚ ᱟᱨ ᱪᱮᱛᱟᱱ ᱨᱮᱱ ᱡᱟᱦᱟᱭ ᱠᱚ ᱫᱤᱠᱩ ᱪᱷᱟᱹᱭ ᱤᱭᱟᱹ ᱠᱚ ᱢᱮᱱᱟᱜ ᱠᱚᱣᱟ᱾ ᱦᱮᱸ ᱫᱤᱠᱩ ᱪᱷᱟᱹᱛᱤ ᱠᱚ ᱵᱟ ᱡᱟᱦᱟᱭ ᱜᱮ ᱟᱵᱚ ᱦᱚᱲ ᱦᱚᱯᱚᱱ ᱠᱚᱦᱚᱸ ᱡᱟᱦᱟᱭ ᱠᱚ ᱢᱮᱱᱟᱜ ᱛᱚ ᱟᱵᱚ ᱚᱱᱠᱟ ᱱᱟᱱᱟ ᱦᱩᱱᱟᱹᱨ ᱦᱮᱸ ᱯᱚᱫ ᱠᱚᱨᱮ ᱦᱮᱸᱥᱮ ᱛᱚ ᱩᱝᱠᱩ ᱠᱩ ᱫᱚ ᱧᱮᱞ ᱵᱮᱱ ᱱᱟᱱᱟ ᱤᱭᱟᱹ ᱠᱟᱛᱮᱫ ᱢᱟᱱᱮ ᱟᱵᱚ ᱪᱮᱛᱟᱱ ᱠᱚ ᱱᱟᱦᱟᱪᱟᱨ ᱫᱟ ᱦᱮᱸ ᱵᱷᱤᱛᱤᱨ ᱨᱮ ᱩᱠᱩ ᱩᱠᱩ ᱛᱮ ᱟᱵᱚ ᱠᱚ ᱮᱲᱮᱭᱮᱜ ᱵᱚᱱᱟ ᱦᱮᱸ ᱥᱮ᱾ ᱟᱨ ᱵᱷᱤᱛᱤᱨ ᱨᱮ ᱩᱠᱩ ᱩᱠᱩ ᱛᱮ ᱮᱲᱮ ᱠᱟᱛᱮᱫ ᱟᱨᱠᱤ ᱢᱟᱱᱮ ᱟᱵᱚ ᱟᱵᱚᱣᱟᱜ ᱡᱟᱦᱟ ᱮᱸᱻ ᱟᱨᱠᱤ ᱞᱟᱠᱛᱤ ᱟᱨ ᱚᱱᱟ ᱥᱟᱶᱛᱮ ᱫᱟᱣ ᱧᱟᱢ ᱞᱟᱹᱠᱛᱤ ᱠᱟᱱ ᱛᱟᱵᱚᱱᱟ ᱦᱮᱸᱥᱮ ᱡᱟᱦᱟ ᱠᱚᱨᱮ ᱥᱟᱵ ᱠᱟᱜ ᱵᱤᱱ ᱟᱵᱚ ᱵᱚ ᱵᱤᱫᱽᱫᱟᱹ ᱜᱟᱲ ᱠᱚᱨᱮ ᱥᱮᱞᱮᱫ ᱞᱟᱹᱜᱤᱫ ᱵᱚᱱ ᱪᱟᱞᱟᱜᱼᱟ ᱦᱮᱸᱥᱮ ᱥᱮᱞᱮᱫᱚᱜᱼᱟ ᱵᱚᱱ ᱠᱤᱱᱛᱩ ᱦᱮᱸ ᱮᱴᱟᱜ ᱦᱚᱲᱟᱜ ᱟᱨᱠᱤ ᱮᱸᱻ ᱠᱟᱹᱣᱰᱤ ᱠᱚ ᱵᱤᱥᱤ ᱠᱚ ᱮᱢᱟ ᱠᱚ ᱠᱷᱟᱛ ᱯᱷᱤᱨ ᱩᱝᱠᱩ ᱜᱮ ᱫᱟᱣ ᱠᱚ ᱮᱢᱟ ᱠᱚᱣᱟ ᱦᱮᱸ ᱟᱨ ᱟᱵᱚ ᱨᱮᱸᱜᱮᱡ ᱚᱲᱟᱜ ᱨᱮᱱ ᱦᱚᱲ ᱫᱚ ᱵᱟᱝ ᱠᱚ ᱮᱢᱟ ᱵᱚᱱᱟ᱾ ᱚᱝᱠᱟᱜᱮ ᱟᱨᱮ ᱡᱟᱦᱟᱸᱭ ᱠᱚ ᱫᱟᱨᱚᱜᱟ ᱵᱟᱹᱵᱩ ᱠᱚ ᱢᱮᱱᱟᱜᱼᱟ ᱛᱷᱟᱱᱟ ᱵᱟᱹᱵᱩ ᱠᱚ ᱢᱮᱱᱟᱜ ᱠᱚ᱾ ᱛᱟᱵᱚᱱᱟ ᱦᱮᱸ ᱩᱝᱠᱩ ᱦᱚᱸ ᱧᱮᱞ ᱠᱚ ᱵᱚᱱ ᱟᱵᱚᱣᱟᱜ ᱡᱟᱦᱟᱸᱱᱟᱜ ᱦᱮᱸ ᱩᱥ ᱤᱭᱟᱹ ᱠᱚᱨᱮ ᱮᱸᱴᱠᱮᱴᱚᱬᱮ ᱠᱚᱨᱮ ᱩᱝᱠᱩ ᱫᱚ ᱵᱟᱝᱠᱚ ᱥᱩᱨᱩᱜᱼᱟ᱾ ᱚᱱᱟ ᱞᱟᱦᱟᱨᱮ ᱟᱨᱠᱤ ᱦᱮᱸ ᱠᱟᱣᱰᱤ ᱠᱚᱠᱚ ᱠᱷᱚᱡᱚᱜᱼᱟ ᱦᱮᱸ ᱛᱚ ᱚᱝᱠᱟᱜᱮ ᱦᱟᱱᱟᱱ ᱦᱟᱱᱟ ᱦᱩᱱᱟᱹᱨ ᱟᱨᱠᱤ ᱵᱟᱲᱤᱡ ᱱᱟᱦᱟᱪᱟᱨ ᱦᱩᱭᱩᱜ ᱠᱟᱱᱟ ᱟᱵᱚ ᱪᱮᱛᱟᱱ ᱦᱮᱸᱥᱮ ᱛᱚ ᱜᱚᱝᱠᱮ ᱱᱚᱜᱼᱚᱭ ᱱᱤᱭᱟᱹ ᱡᱮ ᱱᱟᱦᱟᱪᱟᱨ ᱦᱩᱭᱩᱜ ᱠᱟᱱᱟ, ᱛᱚ ᱱᱚᱜᱼᱚ ᱱᱤᱭᱟᱹ ᱱᱟᱦᱟᱪᱟᱨ ᱟᱨᱠᱤ ᱱᱚᱜᱼᱚ ᱱᱤᱭᱟᱹ ᱱᱟᱦᱟᱪᱟᱨ ᱛᱮᱜᱮ ᱞᱟ ᱠᱟᱹᱴᱤᱡ ᱞᱟᱝ ᱨᱚᱯᱚᱲ ᱞᱮᱱᱠᱷᱟᱱ ᱟᱨᱠᱤ ᱱᱟᱯᱟᱭᱚᱜᱼᱟ᱾ ᱥᱮ ᱱᱚᱜᱼᱚ ᱱᱤᱭᱟᱹ ᱱᱟᱦᱟᱪᱟᱨ ᱪᱤᱠᱟᱹᱛᱮ ᱟᱨᱠᱤ ᱠᱚᱢ ᱜᱟᱱᱚᱜᱼᱟ ᱦᱮᱸᱥᱮ ᱱᱚᱜᱼᱚ ᱱᱤᱭᱟᱹᱛᱮᱞᱟᱝ ᱨᱚᱯᱚᱲ ᱞᱮᱝᱠᱷᱟᱱ ᱟᱨᱠᱤ ᱱᱟᱯᱟᱭᱚᱜᱼᱟ᱾
ᱟᱫᱚ ᱜᱚᱝᱠᱮ ᱡᱟᱦᱟᱸᱴᱟᱜ ᱵᱤᱱ ᱞᱟᱹᱭ ᱦᱚᱪᱚ ᱠᱟᱜ ᱛᱟᱵᱚᱱᱟ, ᱚᱱᱟ ᱫᱚ ᱟᱰᱤ ᱟᱰᱤ ᱟᱰᱤ ᱫᱟᱢᱟᱱ ᱠᱟᱛᱷᱟ ᱵᱤᱱ ᱞᱟᱹᱭᱪᱚ ᱠᱟᱫᱟ ᱱᱤᱛᱚᱜ ᱯᱩᱨᱟᱹ ᱟᱵᱚ ᱞᱟᱹᱭ ᱞᱮᱠᱷᱟ ᱫᱮᱥ ᱱᱚᱶᱟ ᱫᱩᱱᱤᱭᱟᱹ ᱨᱮ ᱡᱚᱛᱚ ᱦᱚᱲ ᱜᱮ ᱢᱟᱱᱮ ᱮᱴᱟᱜ ᱰᱟᱦᱟᱨ ᱛᱮᱠᱚ ᱪᱟᱞᱟᱜ ᱠᱟᱱᱟ ᱾ ᱡᱷᱚᱛᱚ ᱢᱟᱱᱮ ᱧᱮᱞᱚᱜ ᱠᱟᱱᱟ ᱡᱟᱦᱟᱸ ᱠᱚ ᱥᱮᱬᱟ ᱥᱮᱬᱟ ᱤᱭᱟᱹ ᱠᱚᱨᱮ ᱢᱮᱱᱟᱜ ᱠᱟᱜ ᱠᱚᱣᱟ ᱡᱷᱚᱛᱚ ᱫᱚ ᱵᱟᱝ ᱞᱟᱹᱭ ᱜᱟᱱᱚ ᱢᱤᱼᱢᱤᱫᱴᱟᱝ ᱦᱚᱲ ᱢᱮᱱᱟᱜ ᱠᱟᱫ ᱠᱚᱣᱟ, ᱡᱟᱦᱟᱸᱭ ᱠᱚ ᱠᱟᱢᱤᱭᱫᱟ ᱮᱢᱚᱱ ᱠᱚ ᱠᱟᱹᱢᱤᱭᱫᱟ ᱮ ᱢᱟᱱᱮ ᱟᱵᱚ ᱼᱼ
ᱦᱳᱭ ᱦᱳᱭ ᱛᱚ ᱜᱚᱢᱠᱮ ᱦᱮᱞᱳ ᱟᱸᱡᱚᱢ ᱫᱟᱵᱤᱱ ᱥᱮ
ᱦᱮᱸ ᱜᱚᱝᱠᱮ ᱟᱸᱡᱚᱢᱚᱜ
ᱦᱮᱸ ᱛᱚ ᱜᱚᱝᱠᱮ ᱱᱚᱜ-ᱚᱭ ᱡᱮ ᱵᱤᱱ ᱞᱟᱹᱭᱮᱫᱟ, ᱞᱟᱹᱭ ᱟᱹᱰᱤ ᱢᱚᱸᱡᱽ ᱵᱤᱱ ᱞᱟᱹᱭ ᱠᱮᱫᱟ, ᱛᱚ ᱚᱱᱠᱟᱜ ᱜᱮ ᱟᱨᱠᱤ ᱡᱚᱠᱷᱚᱱ ᱵᱤᱱᱼᱼ ᱤᱭᱟᱹ ᱟᱨᱠᱤ ᱱᱚᱜᱼᱚᱭ ᱵᱤᱱ ᱧᱮᱞ ᱫᱟ ᱡᱮ ᱟᱵᱚ ᱫᱤᱥᱚᱢ ᱨᱮ ᱪᱮᱫ ᱞᱮᱠᱟ ᱦᱮᱸᱥᱮ ᱡᱚᱠᱷᱚᱱ ᱱᱚᱜᱼᱚᱭ ᱞᱤᱧ ᱞᱟᱹᱭ ᱠᱮᱜ ᱞᱮᱠᱟ ᱡᱮ ᱠᱚ ᱮᱲᱮᱭᱮᱫ ᱵᱚᱱᱟ ᱱᱟᱦᱟᱪᱟᱨ ᱫᱚᱠᱩ ᱚᱱᱮ ᱚᱱᱠᱟ ᱟᱨ ᱠᱤ ᱡᱚᱠᱷᱚᱱ ᱵᱮᱱ ᱱᱟᱦᱟᱪᱟᱨ-ᱟ ᱥᱮ ᱡᱚᱠᱷᱚᱱ ᱟᱵᱤᱱ ᱟᱹᱵᱤᱱ ᱢᱤᱫᱴᱟᱝ ᱥᱟᱫᱷᱟᱨᱚᱱ ᱦᱚᱲ ᱪᱮᱛᱟᱱ ᱟᱵᱮᱱ ᱞᱟᱜ ᱞᱟᱹᱴᱩ ᱡᱟᱭᱜᱟ ᱨᱮ ᱪᱟᱞᱟᱣ ᱠᱟᱛᱮ ᱵᱤᱱ ᱱᱟᱦᱟᱪᱟᱨᱟ? ᱥᱮ ᱮᱲᱮ ᱮᱲᱮ ᱠᱚᱣᱟᱵᱤᱱ ᱦᱮᱸ ᱩᱠᱩ ᱩᱠᱩᱛᱮ ᱟᱨᱠᱤ᱾ ᱦᱮᱸ ᱮᱴᱟᱜ ᱫᱟᱣ ᱧᱟᱭ ᱡᱟᱦᱟᱸᱭ ᱧᱟᱢ ᱞᱟᱹᱠᱼᱼ ᱛᱤ ᱩᱱᱤ ᱫᱟᱣ ᱵᱟᱝ ᱧᱟᱢ ᱠᱟᱛᱮ ᱮᱴᱟᱜ ᱦᱚᱲ, ᱛᱚᱠᱷᱚᱱ ᱚᱱ ᱚᱝᱠᱟ ᱡᱩᱫᱤ ᱦᱩᱭᱩᱜ-ᱟ, ᱼᱼ ᱛᱟᱦᱞᱮ ᱱᱤᱭᱟᱹ ᱫᱤᱥᱚᱢ ᱨᱮᱱᱟᱜ ᱟᱨ ᱠᱤ ᱟᱵᱚᱣᱟᱜ ᱫᱤᱥᱚᱢ ᱨᱮᱱᱟᱜ ᱡᱟᱦᱟᱸ ᱟᱭ ᱟᱭᱤᱱ ᱠᱟᱹᱱᱩᱱ ᱢᱮᱱᱟᱜᱼᱟ᱾ ᱡᱟᱦᱟᱸ ᱦᱮᱸ ᱩᱸ ᱡᱟᱦᱟᱸ ᱠᱚᱢ ᱟᱹᱭᱤᱱ ᱠᱟᱹᱱᱩᱱ ᱢᱮᱱᱟᱜ-ᱟ, ᱵᱟ ᱯᱨᱚᱥᱟᱥᱚᱱ ᱢᱮᱱᱟᱜ-ᱟ, ᱚᱱᱟ ᱯᱨᱚᱥᱟᱥᱚᱱ ᱥᱮᱼᱼ ᱚᱱᱟ ᱪᱮᱜ, ᱢᱟᱱᱮ ᱫᱟᱲᱮ ᱪᱮᱜ ᱢᱟᱱᱮ ᱟᱨᱠᱤ ᱞᱟᱸᱜᱟ ᱩᱛᱟᱹᱨᱚᱜ-ᱟᱭ ᱩᱱᱤ ᱯᱨᱚᱥᱟᱥᱚᱱ᱾ ᱟᱨᱠᱤ, ᱡᱟᱦᱟᱸ ᱛᱟᱨᱯᱚᱨ ᱥᱩᱫᱩ ᱟᱨᱠᱤ ᱚᱱᱟ ᱡᱟᱦᱟᱸ ᱥᱚᱨᱠᱟᱨᱤ ᱠᱚ ᱾ ᱢᱮᱱᱟᱜ-ᱟ ᱚᱸ ᱯᱟᱹᱴᱷᱩᱣᱟᱹ ᱢᱟᱱᱮ ᱮᱩᱸ ᱜᱟᱲ ᱠᱚ, ᱦᱮᱸᱥᱮ? ᱛᱚ ᱵᱤᱫᱽᱫᱟᱹᱜᱟᱲ ᱠᱚ ᱦᱮᱸᱥᱮ ᱛᱚ ᱚᱱᱮ ᱚᱱᱟ ᱡᱟᱦᱟᱸ ᱡᱟᱦᱟᱸ ᱠᱚ ᱡᱤᱱᱤᱥ ᱟᱨᱠᱤ ᱚᱱᱟ ᱠᱚᱨᱮ ᱟᱨᱠᱤ ᱡᱟᱦᱟᱸ ᱠᱚ ᱫᱩᱨᱱᱤᱛᱤ ᱠᱚ ᱦᱩᱭᱩᱜ ᱠᱟᱱᱟ ᱦᱮᱸᱥᱮ ᱚᱱᱟ ᱠᱚ ᱫᱩᱨᱱᱤᱛ ᱛᱤ ᱧᱮᱞ ᱠᱟᱛᱮᱫ ᱟᱵᱚᱨᱮᱱ ᱦᱚᱲ ᱠᱚᱠᱚ ᱞᱟᱸᱜᱟ ᱩᱛᱟᱹᱨᱚᱜᱼᱟ ᱦᱮᱸ ᱟᱨ ᱞᱟᱸᱜᱟ ᱞᱟᱸᱜᱟ ᱩᱛᱟᱹᱨᱚᱜᱼᱟ᱾ ᱠᱚ ᱟᱨ ᱚᱱᱟ ᱥᱟᱶᱛᱮ ᱟᱨᱠᱤ, ᱡᱟᱦᱟᱸ ᱢᱟᱱᱮ ᱡᱟᱦᱟᱸᱭ ᱦᱚᱲ ᱥᱮᱞᱮᱫ ᱞᱟᱠ ᱛᱤ ᱠᱟᱱᱟ ᱩᱱᱤ ᱦᱚᱲ ᱵᱚᱠᱟᱣ ᱵᱟᱭ ᱧᱟᱢᱟ ᱥᱮ ᱛᱚᱠᱷᱚᱱ ᱫᱚ ᱟᱨᱠᱤ ᱡᱟᱦᱟᱸᱭ ᱟᱵᱚᱨᱮᱱ ᱦᱚᱠ ᱟᱵᱚ ᱠᱟᱱ ᱦᱚᱲ ᱠᱚᱫᱚ ᱟᱨᱠᱤ ᱱᱚᱜᱼᱚᱭ ᱡᱮ ᱟᱵᱚ ᱫᱤᱥᱚᱢ ᱪᱮᱛᱟᱱ ᱟᱨᱠ ᱠᱤ ᱡᱟᱦᱟᱸ ᱡᱟᱛᱤᱭᱚᱛᱟ ᱵᱟᱫ ᱛᱟᱦᱮᱸ ᱞᱟᱹᱠᱛᱤ ᱠᱟᱱ ᱛᱟᱵᱚᱱᱟ ᱡᱟᱦᱟᱸ ᱟᱵᱚ ᱫᱤᱥᱚᱢ ᱪᱮᱛᱟᱱ ᱫᱤᱥᱚᱢ ᱪᱮᱛᱟᱱ ᱡᱤᱣᱤ ᱮᱢ ᱨᱮᱱᱟᱜ ᱵᱚᱱ ᱨᱤ ᱨᱤᱠᱟᱹᱭᱟ ᱦᱮᱸᱥᱮ᱾ ᱚᱱᱟ ᱠᱚ ᱛᱟᱵᱚᱱᱟ ᱦᱮᱸᱥᱮ ᱦᱮᱸ ᱛᱚ ᱦᱮᱸ᱾ ᱛᱟᱦᱚᱞᱮ ᱱᱚᱜᱼᱚ ᱱᱤᱭᱟᱹ ᱠᱚ ᱡᱟᱦᱟᱸᱤᱥ ᱞᱟᱹᱠᱛᱤ ᱵᱟᱝ ᱠᱟᱱᱟ ᱚᱱᱠᱟᱱ ᱟᱨᱠᱤ ᱟᱵᱚ ᱪᱮᱛᱟᱱ ᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱡᱟᱦᱟᱸᱭ ᱪᱮᱛᱟᱱ ᱨᱮᱱ ᱟᱵᱚ ᱞᱟᱴᱩ ᱞᱟᱴᱩ ᱚᱯᱷᱤᱥᱟᱨ ᱠᱚ ᱢᱮᱱᱟᱜ ᱠᱚᱣᱟ᱾ ᱞᱟᱹᱴᱩ ᱞᱟᱹᱴᱩ ᱵᱟᱹᱵᱩ ᱛᱟᱠᱚ ᱠᱚ ᱫᱩᱲᱩᱵ ᱟᱠᱟᱱᱟ ᱦᱮᱸᱥᱮ, ᱩᱱᱠᱩ ᱫᱚ ᱟᱨ ᱠᱤ ᱟᱵᱚ ᱫᱚᱠᱚ ᱟᱵᱚᱣᱟᱜ ᱫᱤᱥᱚᱢ ᱫᱚᱠᱚ ᱟᱹᱰᱤ ᱮ ᱤᱭᱟᱹ ᱥᱮᱱ ᱜᱮᱠᱚ ᱴᱷᱮᱞᱟᱣ ᱤᱫᱤᱭᱮᱫᱟ ᱚ
ᱟᱰᱤ ᱧᱩᱛᱟᱹᱛ ᱥᱮᱱ ᱜᱮᱠᱚ ᱴᱷᱮᱞᱟᱣ ᱤᱫᱤᱜ ᱛᱟᱵᱚᱱᱟ᱾
ᱦᱮᱸ ᱦᱮᱸ ᱜᱚᱝᱠᱮ
ᱟᱫᱚ ᱜᱚᱝᱠᱮ ᱟᱞᱤᱧ ᱫᱚ ᱱᱚᱣᱟᱴᱟᱜ ᱜᱮᱞᱤᱧ ᱢᱮᱱᱟ ᱾
ᱦᱮᱸ
ᱟᱵᱚᱨᱤᱱ ᱡᱟᱦᱟᱸᱭ ᱱᱚᱜᱚᱭ ᱱᱟᱜ ᱦᱩᱭᱩᱜ ᱠᱟᱱ ᱛᱟᱵᱚᱱᱟ ᱟ ᱯᱟᱹᱴᱷᱩᱣᱟᱹ ᱦᱟᱛᱮᱫ ᱡᱟᱦᱟᱸ ᱠᱚ ᱧᱟᱢ ᱠᱟᱜ ᱛᱟᱵᱚᱱᱟ᱾ ᱥᱮᱬᱟ ᱥᱮᱬᱟ ᱟ ᱚᱯᱷᱤᱥᱟᱨ ᱠᱚᱠᱚ ᱡᱩᱛ ᱠᱟᱱ ᱛᱟᱵᱚᱱᱟ
ᱦᱳᱭ ᱦᱳᱭ
ᱱᱩᱠᱩ ᱫᱚ ᱢᱟᱱᱮ ᱩᱱᱟᱹᱜ ᱥᱚᱦᱚᱡ ᱛᱮᱫᱚ ᱢᱟᱱᱮ ᱤᱭᱟᱹ ᱫᱚ ᱵᱟᱠᱚ ᱤᱭᱟᱹᱭᱟ ᱱᱩᱠᱩ ᱪᱮᱛᱟ ᱨᱮ ᱟᱨᱦᱚᱸ ᱛᱚ ᱤᱭᱟᱹ ᱠᱚ ᱢᱮᱱᱟᱜ ᱠᱟ ᱠᱚ ᱛᱟᱵᱚᱱᱟ᱾
ᱦᱚᱭ ᱦᱚᱭ ᱦᱚᱭ ᱜᱚᱝᱠᱮ ᱦᱚᱭ
ᱟᱫᱚ ᱚᱱᱟ ᱫᱚ ᱟᱵᱚ ᱫᱚ ᱩᱸ ᱡᱟᱦᱟᱸ ᱡᱚᱛᱚ ᱦᱚᱲ ᱛᱮ ᱤᱭᱟᱹᱛᱮ ᱱᱟᱜ ᱵᱚᱱ ᱮᱢᱟᱭ ᱠᱟᱱ ᱫᱚ ᱵᱷᱳᱴ ᱡᱟᱦᱟᱸᱴᱟᱜ ᱵᱚᱱ ᱞᱟᱹᱭ ᱫᱚ ᱱᱟᱦᱟᱜ
ᱦᱳᱭ ᱦᱳᱭ
ᱦᱮᱸ ᱟᱫᱚ ᱚᱱᱟᱴᱟᱜ ᱫᱚ ᱢᱟᱱᱮ ᱟᱵᱚ ᱫᱚ ᱮᱢᱚᱱ ᱦᱚᱲ ᱮᱢ ᱫᱚᱨᱠᱟᱨ ᱡᱟᱦᱟᱸ ᱢᱟᱱᱮ ᱟᱵᱚ ᱱᱚᱝᱠᱟᱼᱼ ᱯᱟᱹ ᱴᱷᱩᱣᱟᱹ ᱟᱛᱮᱫ ᱜᱮ ᱢᱟᱱᱮ ᱱᱚᱝᱠᱟ ᱵᱷᱟᱜᱤ ᱮ ᱢᱚᱱᱚᱵᱷᱟᱵᱽ ᱢᱤᱫ ᱱᱤᱭᱟᱹ ᱛᱟᱯᱚᱨᱮ ᱱᱚᱝᱠᱟ ᱡᱟᱦᱟᱸᱭ, ᱥᱚᱢᱟᱡᱽ ᱞᱟᱹᱜᱤᱫ ᱛᱮ ᱫᱚᱨᱚᱫᱤᱭᱟᱹ᱾ ᱛᱟᱯᱚᱨᱮ ᱟᱹᱜ ᱡᱷᱚᱛᱚ ᱥᱮᱱ ᱜᱮ ᱱᱚᱜᱼᱚᱭ ᱟᱹᱵᱩᱣᱟᱜ ᱢᱟᱱᱮ ᱪᱤᱱᱛᱟᱹ ᱵᱷᱟᱵᱽᱱᱮᱡᱽ ᱱᱚᱣᱟ ᱪᱮᱫ ᱞᱮᱠᱟ ᱞᱮᱠᱷᱟᱱ ᱟᱹᱵᱩᱣᱟᱜ ᱮᱸ ᱵᱷᱟᱹᱜᱤ ᱦᱩᱭᱩᱜᱼᱟ᱾ ᱚᱱᱮ ᱚᱱᱠᱟᱱ ᱠᱩ ᱤᱧ ᱢᱟᱱᱮ ᱟᱹᱵᱩ ᱫᱚ ᱚᱸᱜ-ᱚᱸᱜ ᱪᱮᱛᱟᱱ ᱥᱮᱫ ᱵᱚ ᱨᱟᱠᱟᱵ ᱠᱚᱣᱟ᱾ ᱟᱫᱚ ᱟᱵᱚ ᱡᱩᱫᱤ ᱚᱱᱠᱟᱱ ᱦᱚᱲ ᱡᱩᱫᱤ ᱵᱟᱵᱚᱱ ᱤᱭᱟᱹ ᱠᱚᱣᱟ ᱛᱟᱦᱚᱞᱮ ᱠᱷᱟᱱ ᱫᱚ ᱱᱚᱣᱟ ᱫᱚ ᱟᱵᱚ ᱫᱚ ᱢᱟᱱᱮ ᱱᱚᱜᱼᱚᱭ ᱱᱤᱛᱚᱜ ᱡᱟᱦᱟᱸ ᱮ ᱫᱩᱱᱭᱟᱹᱨᱮ ᱧᱮᱞᱚᱜ ᱠᱟᱱ ᱱᱚᱜᱼᱚᱭ ᱡᱟᱦᱟᱸᱴᱟᱜ ᱦᱩᱭᱩᱜ ᱠᱟᱱᱟ ᱱᱟᱜ᱾ ᱮᱸ ᱥᱤᱡᱤ ᱥᱤᱡᱤᱯᱤ ᱡᱟᱦᱟᱸ ᱦᱩᱭᱩᱜ ᱠᱟᱱᱟ ᱱᱟᱦᱟᱜ᱾
ᱦᱳᱭ ᱦᱳᱭ ᱦᱳᱭ
ᱦᱳᱭ ᱱᱚᱣᱟ ᱴᱷᱟᱜ ᱫᱚ ᱟᱹᱞᱤᱧ ᱫᱚ ᱱᱚᱜᱼᱚᱭ ᱡᱟᱦᱟᱸᱭ ᱮᱸᱜ ᱟᱹᱵᱩᱱᱤᱡ ᱮᱸ ᱢᱮᱱ ᱜᱟᱱᱚᱜᱼᱟ, ᱢᱟᱪᱮᱫ ᱵᱟᱝᱠᱷᱟᱱ ᱤᱭᱟᱹ ᱡᱟᱦᱟᱸᱴᱷᱟᱜ ᱢᱮᱱᱟᱜ ᱟᱠᱟᱫᱮ ᱛᱟᱵᱚᱱᱟ ᱩᱱᱤ ᱫᱚ ᱟᱹᱰᱤ ᱵᱷᱟᱹᱜᱤ ᱠᱟᱛᱷᱟ ᱜᱮ ᱞᱟᱹᱭ ᱚᱪᱩᱭᱫᱟᱭ ᱡᱮ ᱵᱟᱝ ᱟᱵᱩᱣᱟᱜ ᱟᱸᱡ ᱡᱟᱦᱟᱸ ᱱᱤᱴ ᱯᱮᱯᱟᱨ ᱠᱩ ᱞᱤᱠᱩᱜ ᱠᱟᱱ ᱛᱟᱹᱵᱩᱱ ᱛᱟᱦᱮᱱᱟ ᱾ ᱱᱚᱣᱟ ᱫᱚ ᱚᱠᱚᱭ ᱚᱠᱟᱛᱮ ᱞᱤᱠᱩᱜ ᱠᱟᱱ ᱛᱟᱵᱚᱱᱟ?
ᱚ ᱦᱳ ᱦᱳ ᱦᱮᱸ ᱜᱚᱝᱠᱮ ᱟᱹᱰᱤ ᱱᱟᱯᱟᱭ ᱦᱮᱸ ᱦᱮᱸ, ᱦᱮᱸ ᱜᱚᱝᱠᱮ ᱟᱹᱰᱤ ᱱᱟᱯ ᱱᱟᱯᱟᱭ ᱠᱟᱛᱷᱟ ᱵᱤᱱ ᱞᱟᱹᱭᱮᱫᱟ᱾ ᱦᱮᱸᱥᱮ ᱡᱮ ᱱᱚᱜᱼᱚᱭ ᱡᱮ ᱠᱩ ᱱᱤᱭᱟᱹ ᱠᱩ ᱦᱩᱭᱩᱜ ᱠᱟᱱᱟ ᱟᱨᱠᱤ ᱱᱚᱜᱼᱚᱭ ᱡᱮ ᱟᱹᱵᱳ ᱟᱵᱚ ᱟᱨᱠᱤ ᱠᱚ ᱮᱲᱮᱭᱮᱫ ᱵᱚᱱᱟ ᱟᱵᱩ ᱪᱮᱛᱟᱱ ᱱᱟᱦᱟᱪᱟᱨ ᱱᱤᱭᱟᱹ ᱠᱚᱫᱚ ᱱᱟᱦᱟᱪᱟᱨ ᱜᱮᱛᱚ ᱜᱚᱝᱠᱮ ᱡᱮ ᱟᱵᱚ ᱢᱤᱫᱴᱮᱱ ᱵᱤᱱᱤᱰ ᱵᱚᱱ ᱮᱢᱟ ᱦᱮᱸᱥᱮ ᱟᱵᱚ ᱫᱚ ᱱᱤᱡᱮᱨᱟᱜ ᱢᱚᱱᱮᱛᱮ ᱱᱤᱡᱮᱨᱟᱜ ᱤ ᱠᱚᱥᱴᱚ ᱤᱭᱟᱹ ᱠᱟᱛᱮᱫ ᱟᱵᱚ ᱫᱚᱵᱚᱱ ᱚᱞᱚᱜ ᱯᱟᱲᱦᱟᱜᱼᱟ ᱚᱞᱚᱜ ᱯᱟᱲᱦᱟᱜ ᱠᱟᱛᱮᱫ ᱟᱵᱚ ᱫᱚᱵᱚᱱ ᱮᱢᱟ ᱟᱵᱚ ᱨᱮᱸᱜᱮᱡ ᱚᱲᱟᱜ ᱨᱮᱱ ᱦᱚᱲ ᱠᱤᱱᱛᱩ ᱡᱚᱠᱷᱚᱱ ᱠᱤᱥᱟᱹᱬ ᱠᱚ ᱡᱚᱠᱷᱚᱱ ᱵᱤᱥᱤ ᱠᱟᱹᱣᱰᱤ ᱮᱢ ᱠᱟᱛᱮᱫ ᱚᱱᱟ ᱠᱩ ᱦᱟᱛᱟᱣ ᱟᱵᱚᱣᱟᱜ ᱟᱨᱠᱤ ᱟᱵᱚᱣᱟᱜ ᱟᱨᱠᱤ ᱦᱟᱯᱮᱱ ᱫᱤᱱ ᱨᱮᱱᱟᱜ ᱡᱤᱭᱚᱱ ᱠᱚ ᱮᱸ ᱨᱟᱹᱯᱩᱫ ᱮᱫ ᱛᱟᱵᱚᱱᱟ ᱟᱵᱚᱣᱟᱜ ᱧᱩ ᱧᱩᱛ ᱥᱮᱫ ᱠᱚ ᱴᱷᱮᱞᱟᱣ ᱠᱟᱵᱚᱱ ᱠᱟᱱᱟ ᱟᱵᱚᱣᱟᱜ ᱧᱩᱛ ᱨᱮ ᱛᱟᱦᱮᱱ ᱦᱩᱭᱩᱜ ᱛᱟᱵᱚᱱᱟ᱾ ᱟᱫᱚ ᱱᱤᱭᱟᱹ ᱫᱚ ᱡᱟᱦᱟᱸ ᱵᱟᱝ ᱴᱷᱤᱠᱟ ᱦᱮᱸ ᱥᱮ᱾ ᱟᱫᱚ ᱜᱚᱝᱠᱮ ᱱᱚᱜᱼᱚᱭ ᱠᱚ ᱱᱤᱭᱟᱹ ᱠᱚ ᱡᱟᱦᱟᱸ ᱦᱩᱭᱩᱜ ᱠᱟᱱᱟ ᱚᱱᱟ ᱠᱚᱫᱚ᱾ ᱠᱚᱢ ᱨᱮᱱᱟᱜ ᱟᱨᱠᱤ ᱢᱟᱱᱮ ᱡᱟᱦᱟᱸ ᱠᱟᱹᱣᱰᱤ ᱮᱸ ᱤᱭᱟᱹ ᱨᱮᱱᱟᱜ ᱫᱚ ᱤᱭ ᱢᱟᱱᱮ ᱤᱭᱟᱹ ᱢᱮᱱᱟᱜᱼᱟ ᱟᱫᱚ ᱦᱩᱭᱩᱜ ᱠᱟᱱᱟ ᱟᱨᱠᱤ ᱚᱱᱮ ᱡᱚᱛᱚ ᱠᱚᱜᱮ ᱠᱚ ᱞᱟᱹᱭᱟ ᱡᱮ ᱡᱟᱦᱟᱱᱟᱜ ᱨᱮᱱᱟᱜ ᱜᱮ ᱡᱩᱫᱤ ᱴᱷᱤᱠ ᱨᱮᱱᱟᱜ ᱤᱭᱟᱹ ᱦᱩᱭᱩᱜᱼᱟ ᱛᱚ ᱢᱤᱫᱴᱟᱝ ᱜᱮ ᱰᱟᱦᱟᱨ ᱢᱮᱱᱟᱜᱼᱟ ᱜᱚᱝᱠᱮ ᱚᱱᱟ ᱫᱚ ᱦᱩᱭᱩᱜ ᱠᱟᱱᱟ ᱚᱞᱚᱜ ᱯᱟᱲᱦᱟᱜ ᱠᱟᱛᱮᱫ ᱟᱨᱠᱤ ᱥᱤᱠᱷᱱᱟᱹᱛ ᱦᱮᱸᱥᱮ ᱛᱚ ᱚᱱᱟ ᱚᱞᱚᱜ ᱯᱟᱲᱦᱟᱜ ᱠᱟᱼ- ᱛᱮ ᱡᱚᱠᱷᱚᱱ ᱥᱤᱠᱷᱱᱟᱹᱛ ᱡᱚᱠᱷᱚᱱ ᱟᱭ ᱠᱟᱹᱴᱤᱡ ᱠᱷᱚᱡ ᱡᱚᱠᱷᱚᱱᱮᱢ ᱥᱤᱠᱷᱱᱟᱹᱛ ᱠᱚᱣᱟ ᱛᱚᱠᱷᱚᱱ ᱡᱟᱦᱟᱸᱭ ᱠᱚᱠᱩ ᱤᱭᱟᱹᱜ ᱠᱟᱱᱟ ᱡᱟᱦᱟᱸᱭ ᱠᱚᱠᱚ ᱞᱚ ᱚᱸᱜ ᱚᱯᱷᱤᱥᱟᱨᱚᱜ ᱠᱟᱱᱟ ᱯᱚᱭᱥᱟ ᱠᱚ ᱤᱭᱟᱹᱜ ᱠᱟᱱᱟ ᱦᱮᱸᱥᱮ ᱛᱚ ᱩᱱᱠᱩ ᱡᱟᱦᱟᱸᱭ ᱠᱚ ᱢᱮᱱᱟᱜ ᱠᱚᱣᱟ ᱡᱟᱦᱟᱸᱭ ᱯᱚᱞᱤᱴᱤᱥᱤᱭᱟᱱ ᱠᱚ ᱢᱮᱱᱟᱜ ᱠᱚ ᱩᱱᱠᱩ ᱛᱚᱠᱚ ᱵᱟᱹᱲᱤᱡ ᱠᱚ ᱠᱟᱹᱢᱤᱭᱮᱫᱟ ᱩᱱᱠᱩ ᱵᱟᱹᱲᱤᱡ ᱠᱚ ᱠᱟᱹᱢᱤ ᱨᱮᱦᱚᱸ ᱡᱟᱦᱟᱸᱭ ᱠᱚ ᱛᱟᱦᱮᱱ ᱠᱟᱱ ᱩᱱᱠᱩ ᱛᱚ ᱩᱱᱠᱩ ᱠᱚ ᱩᱱᱠᱩ ᱪᱮᱛᱟᱱ ᱨᱮᱱ ᱠᱚ ᱠᱟᱹᱢᱤᱭᱮᱫᱟ ᱚᱱᱟ ᱥᱟᱶᱛᱮ ᱡᱟᱦᱟᱸᱭ ᱠᱚ ᱚᱞᱚᱜ ᱯᱟᱲᱦᱟᱜ ᱠᱟᱛᱮ ᱠᱚ ᱪᱟᱞᱟᱜ ᱠᱟᱱᱟ ᱩᱱᱠᱩ ᱦᱚᱸ ᱚᱱᱠᱟ ᱠᱚ ᱠᱟᱹᱢᱤᱭᱮᱫᱟ ᱛᱚ ᱱᱤᱭᱟᱹᱜᱮ ᱟᱵᱚ ᱠᱟᱹᱴᱤᱡ ᱠᱷᱚᱱ ᱜᱮ ᱡᱳᱨ ᱮᱢ ᱞᱟᱹᱠᱛᱤ ᱠᱟᱱ ᱛᱟᱵᱚᱱᱟ ᱤᱥ ᱠᱩ ᱤᱭᱟᱹ ᱢᱟᱱᱮ ᱵᱤ ᱵᱤᱫᱽᱫᱟᱹᱜᱟᱲ ᱠᱚᱨᱮ ᱠᱷᱚᱱ ᱡᱟᱦᱟᱸ ᱠᱚ ᱠᱷᱚᱱᱜᱮ ᱛᱚ ᱚᱱᱟ ᱢᱟᱱᱮ ᱠᱟᱹᱴᱤᱡ ᱤᱥᱠᱩᱞ ᱠᱷᱚᱱ ᱦᱚᱸ ᱱᱤᱝᱠᱟᱹ ᱤᱭᱟᱹ ᱞᱟᱠ ᱞᱟᱹᱠᱛᱤ ᱠᱟᱱᱟ ᱡᱮ ᱚᱱᱠᱟ ᱟᱞᱚ ᱠᱚ ᱠᱟᱹᱢᱤ ᱢᱟ ᱚᱱᱟ ᱠᱚᱫᱚ ᱵᱟᱹᱲᱤᱡ ᱡᱤᱱᱤᱥ ᱠᱟᱱᱟ ᱚᱱᱟ ᱠᱚ ᱟᱵᱚ ᱥᱮᱬᱟ ᱦᱚᱸ ᱦᱚᱪᱚ ᱞᱟᱹᱠᱛᱤ ᱠᱟᱱ ᱛᱟᱵᱚᱱᱟ ᱦᱮᱸ ᱛᱟᱦᱚᱞᱮ ᱠᱷᱟᱱ ᱟᱨᱠᱤ ᱚᱱᱟ ᱠᱚᱫᱚ ᱟᱨᱠᱤ ᱡᱚᱠᱷᱚᱱᱮ ᱞᱟᱹᱴᱩ ᱪᱟᱞᱟᱜᱼ ᱟᱭ ᱩᱱᱟᱜ ᱫᱤᱱ ᱛᱮᱫᱚ ᱟᱭᱟᱜ ᱟᱨᱠᱤ ᱮᱢᱮ ᱢᱟᱱᱮ ᱟᱨᱠᱤ ᱩ ᱤᱭᱟᱹ ᱦᱩᱭᱩᱜ ᱛᱟᱭᱟ ᱟᱨ ᱫᱤᱱ ᱫᱤᱱ ᱛᱮ ᱚᱱᱟᱭ ᱵᱩᱡᱷᱟᱹᱣ ᱧᱟᱢᱟ ᱡᱮ ᱱᱤᱭᱟᱹ ᱠᱚᱫᱚ ᱵᱟᱹᱲᱤᱡ ᱡᱤᱱᱤᱥ ᱠᱟᱱᱟ ᱪᱮᱫ ᱵᱤᱱ ᱞᱟᱹᱭᱟ ᱜᱚᱝᱠᱮ
ᱦᱳᱭ ᱦᱳᱭ ᱱᱚᱣᱟ ᱫᱚ ᱴᱷᱤᱠ ᱜᱮᱵᱤᱱ ᱞᱟᱹᱭ ᱚᱪᱚᱣᱟ ᱠᱟᱫᱟ ᱟᱫᱚ ᱜᱚᱝᱠᱮ ᱡᱟᱦᱟᱸ ᱞᱮᱠᱟᱵᱤᱱ ᱞᱟᱹᱭ ᱚᱪᱚ ᱠᱮᱫᱟ ᱱᱚᱜᱼᱚᱭ ᱱᱟᱦᱟᱜ ᱟᱸ ᱟᱸ ᱟᱵᱚ ᱡᱩᱫᱤ ᱱᱚᱜᱼᱚᱭ ᱱᱩᱱᱟᱹᱜ ᱯᱟᱹᱴᱷᱩᱣᱟᱹ ᱟᱛᱮ ᱨᱮᱦᱚᱸ ᱢᱟᱱᱮ ᱵᱷᱟᱜᱤ ᱥᱤᱠᱷᱱᱟᱹᱛ ᱡᱩᱫᱤ ᱵᱟᱵᱚᱱ ᱧᱟᱢᱟ ᱱᱚᱜᱼᱚ ᱱᱚᱝᱠᱟ ᱟᱵᱚ ᱪᱮᱫ ᱮᱸ ᱯᱟᱹᱴᱷᱩᱣᱟᱹ ᱠᱟᱛᱮᱜ ᱵᱚ ᱴᱷᱤᱠ ᱜᱮ ᱵᱷᱟᱹᱜᱤ ᱥᱤᱠᱷᱱᱟᱹᱛ ᱠᱷᱟᱹᱛᱤᱨ ᱧᱟᱢ ᱠᱮᱫᱟ ᱵᱚ ᱟᱫᱚ ᱡᱚᱠᱷᱚᱱ ᱪᱮᱛᱟᱱ ᱥᱮᱱᱵᱚ ᱨᱟᱠ ᱠᱟᱣ ᱟᱠᱟᱱᱟ ᱵᱚ ᱵᱟᱝᱠᱷᱟᱱ ᱡᱟᱦᱟᱸ ᱚᱯᱷᱤᱥᱟᱨ ᱠᱚᱵᱚᱱ ᱫᱮᱡ ᱟᱠᱟᱱᱟ ᱤᱱᱟᱹ ᱯᱚᱨᱮ ᱟᱵᱚ ᱡᱩᱫᱤ ᱦᱚᱸ ᱚᱱᱠᱟᱱ ᱵᱟᱹᱲᱤᱡ ᱠᱤᱭ ᱵᱟᱠᱩ ᱠᱚᱨᱟᱣᱟ ᱟᱫᱚ
ᱦᱮᱸ ᱦᱮᱸ
ᱦᱳᱭ ᱱᱚᱣᱟ ᱵᱟᱹᱲᱤᱡ ᱠᱟᱹᱢᱤ ᱠᱚᱨᱟᱣ ᱫᱚ ᱢᱟᱱᱮ ᱮᱸ ᱟᱹᱰᱤ ᱵᱟᱝ ᱴᱷᱤᱠ ᱜᱮᱭᱟ ᱱᱟᱦᱟᱜ
ᱦᱳᱭ ᱦᱳᱭ ᱜᱚᱝᱠᱮ ᱛᱚ ᱜᱚᱝᱠᱮ ᱱᱚᱜᱼᱚᱭ ᱡᱮ ᱱᱚᱜᱼᱚᱭ ᱡᱮ ᱵᱟᱹᱲᱤᱡ ᱠᱟᱹᱢᱤ ᱠᱚ ᱦᱩᱭᱩᱜ ᱠᱟᱱᱟ ᱟᱹᱰᱤ ᱥᱚᱢᱚᱭ ᱪᱮᱫ ᱞᱮᱠᱟ ᱧᱮᱞᱚᱜ ᱠᱟᱱᱟ ᱜᱚᱝᱠᱮ ᱡᱮ ᱵᱟᱹᱲᱤᱡ ᱠᱟᱹᱢᱤ ᱦᱩᱭᱩᱜ ᱠᱟᱱᱟ ᱠᱤᱱᱛᱩ ᱡᱟᱦᱟᱸᱭ ᱢᱤᱫ ᱦᱚᱲ ᱵᱟᱲᱟᱭᱟ ᱥᱮ ᱡᱟᱦᱟᱸᱭ ᱢᱤᱫ ᱦᱚᱲ ᱵᱟᱹᱲᱤᱡ ᱧᱟᱢ ᱵᱟᱲᱟᱭ ᱧᱟᱢ ᱠᱟᱫᱟ ᱩᱱᱤ ᱦᱚᱸ ᱛᱷᱤᱨ ᱠᱟᱛᱮᱫ ᱛᱟᱦᱮᱱᱟᱭ ᱦᱮᱸᱥᱮ ᱩᱱᱤ ᱦᱚᱸ ᱛᱷᱤᱨ ᱠᱟᱛᱮᱜ ᱛᱟᱦᱮᱱᱟᱭ ᱡᱟᱦᱟᱸ ᱵᱟᱭ ᱞᱟᱹᱭ ᱵᱟᱲᱟᱭᱟ ᱦᱮᱸᱥᱮ ᱡᱟᱦᱟᱸ ᱵᱟᱹᱲᱤᱡ ᱦᱩᱭᱩᱜ ᱠᱟᱱᱟ ᱵᱟᱹᱲᱤᱡ ᱦᱩᱭᱩᱜ ᱠᱟᱱᱟ ᱛᱷᱤᱨ ᱱᱤᱝᱠᱟᱹᱜᱮ ᱟᱵᱚ ᱡᱚᱦᱚᱭ ᱚᱞᱚᱜ ᱯᱟᱲᱦᱟᱜ ᱜᱤᱫᱟᱹᱨ ᱥᱟᱶᱛᱮ ᱡᱟᱦᱟᱸᱭ ᱜᱮ ᱡᱟᱦᱟᱸ ᱨᱮᱜᱮ ᱚᱱᱠᱟ ᱱᱟᱦᱟᱪᱟᱨ ᱦᱩᱭᱩᱜᱼᱟ ᱡᱟᱦᱟᱸ ᱨᱮᱜᱮ ᱵᱟᱹᱲᱤᱡ ᱠᱟᱹᱢᱤ ᱦᱩᱭᱩᱜᱼᱟ ᱚᱱᱟ ᱫᱚ ᱟᱵᱚ ᱠᱟ ᱛᱷᱟ ᱨᱚᱲ ᱞᱟᱜᱟᱣ ᱵᱚᱱᱟ ᱦᱮᱸᱥᱮ ᱟᱨ ᱡᱚᱛᱚ ᱦᱚᱲ ᱚᱱᱟ ᱵᱟᱨᱮᱛᱮ ᱮᱸ ᱞᱟᱹᱭ ᱞᱟᱹᱠᱛᱤ ᱠᱟᱱᱟ ᱡᱮ ᱱᱤᱭᱟᱹ ᱠᱚᱫᱚ ᱵᱟᱹᱲᱤᱡ ᱡᱤᱱᱤᱥ ᱠᱟᱱᱟ ᱡᱟᱦᱟᱸ ᱮᱸᱜ ᱵᱟᱹᱲᱤᱡ ᱞᱮᱠᱷᱟᱱ ᱟᱵᱚᱨᱮᱱ ᱦᱚᱸ ᱵᱟᱹᱵᱩ ᱢᱟᱹᱭ ᱛᱟᱠᱚ ᱥᱮ ᱟᱵᱚ ᱨᱮᱱ ᱟᱵᱚᱣᱟᱜ ᱜᱮ ᱮᱸ ᱮᱸ ᱟᱜᱮ ᱦᱟᱯᱮᱱ ᱫᱤᱱ ᱫᱚ ᱧᱩᱛᱩᱜᱼᱟ ᱥᱮ ᱪᱮᱫ ᱵᱮᱱ ᱞᱟᱭᱼᱫᱟ ᱜᱚᱝᱠᱮ
ᱦᱳᱭ ᱜᱚᱝᱠᱮ ᱱᱚᱣᱟ ᱫᱚ ᱴᱷᱤᱠ ᱠᱟᱛᱷᱟ ᱜᱮᱵᱤᱱ ᱞᱟᱹᱭ ᱦᱚᱪᱚ ᱠᱮᱫᱟ ᱟᱵᱚ ᱡᱩᱫᱤ ᱱᱚᱝᱠᱟ ᱥᱤᱠᱷᱱᱟᱹᱛ ᱠᱟᱛᱮ ᱡᱩᱫᱤ ᱟᱵᱚᱜᱮ ᱡᱩᱫᱤ ᱵᱟᱹᱲᱤᱡ ᱠᱟᱹᱢᱤ ᱵᱚ ᱠᱟᱹᱢᱤᱭᱟ ᱛᱟᱦᱞᱮ ᱦᱟᱯᱮᱱ ᱫᱤᱱ ᱨᱮ ᱟᱵᱚ ᱡᱟᱦᱟᱱ ᱢᱟᱹᱭ ᱵᱟᱹᱵᱩ ᱛᱟᱠᱚᱠᱚ ᱦᱤᱡᱩᱜ ᱠᱟᱱ ᱛᱟᱦᱮᱸ ᱫᱚ ᱩᱱᱠᱩ ᱦᱚᱸ ᱱᱚᱝᱠᱟ ᱜᱮ ᱥᱤᱠᱷᱱᱟᱹᱛ ᱫᱚᱠᱚ ᱥᱤᱠᱷᱱᱟᱹᱛᱚᱜᱼᱟ ᱟᱫᱚ ᱵᱟᱹᱲᱤᱡ ᱥᱮᱱ ᱜᱮ ᱪᱟᱞᱟᱜ ᱚᱱᱟ ᱧᱩᱛᱟᱹᱛ ᱥᱮᱱ ᱜᱮ ᱪᱟᱞᱟᱜ ᱠᱟᱱᱟ ᱟᱫᱚ ᱱᱚᱣᱟ ᱫᱚ ᱦᱩᱭᱩᱜ ᱠᱟᱱ ᱛᱚᱵᱮ ᱱᱟᱦᱟᱜ ᱢᱟᱱᱮ ᱟᱵᱚ ᱚᱸ ᱟᱵᱚᱵᱚ ᱨᱮᱜᱮ ᱵᱚᱱ ᱛᱟᱯᱟᱢ ᱠᱟᱱᱟ ᱱᱚᱣᱟ ᱫᱚ
ᱦᱳᱭ ᱦᱮᱸ ᱟᱨ ᱜᱚᱢᱠᱮ ᱡᱟᱦᱟᱸᱭ ᱵᱚᱱ ᱦᱮᱸ ᱦᱮᱸ ᱦᱮᱸ
ᱪᱤᱱᱛᱟᱹᱭᱮᱫᱟ ᱡᱮ ᱵᱟᱝ ᱦᱟᱜ ᱟᱸ ᱤᱧ ᱡᱩᱫᱤ ᱵᱷᱟᱹᱜᱤ ᱰᱟᱦᱟᱨ ᱛᱤᱧ ᱪᱟᱞᱟᱜᱼᱟ ᱛᱟᱦᱚᱞᱮ ᱡᱟᱦᱟᱸᱭ ᱟᱜᱟᱢ ᱫᱤᱱ ᱠᱚᱨᱮ ᱠᱚ ᱦᱤᱡᱩᱜ ᱠᱟᱱᱟ ᱦᱚᱸ ᱵᱷᱟᱜᱤ ᱰᱟᱦᱟᱨ ᱛᱮᱵᱚ ᱪᱟᱞᱟᱜᱼᱟ ᱛᱟᱦᱚᱞᱮ ᱡᱟᱦᱟᱸᱴᱟᱜ ᱢᱟᱱᱮ ᱵᱷᱟᱜᱤ ᱰᱟᱦᱟᱨ ᱛᱮ ᱪᱟᱞᱟᱣ ᱵᱷᱟᱜᱤ ᱰᱟᱦᱟᱨ ᱛᱮ ᱯᱮ ᱪᱟᱞᱟᱣ ᱞᱮᱱᱠᱷᱟᱱ ᱫᱚ ᱢᱟᱱᱮ ᱡᱷᱚᱛᱚ ᱦᱚᱲᱟᱜ ᱵᱷᱟᱜᱤ ᱦᱩᱭᱩᱜᱭᱼᱟ, ᱡᱷᱚᱛᱚ ᱦᱚᱲᱟᱜ
ᱦᱳᱭ ᱦᱳᱭ᱾
ᱵᱷᱟᱹᱜᱤ ᱞᱮᱱᱠᱷᱟᱱ ᱱᱟᱯᱟᱭᱟ᱾ ᱟᱵᱚ ᱫᱷᱟᱹᱨᱛᱤ ᱨᱮᱵᱚ ᱡᱟᱱᱟᱢ ᱠᱟᱱᱟ ᱥᱚᱵ ᱛᱷᱮᱠᱮ ᱥᱚᱨᱮᱥ ᱮᱸ ᱤᱭᱟᱹ ᱫᱚᱵᱚ ᱦᱩᱭᱩᱜ ᱠᱟᱱᱟ
ᱦᱳᱭ ᱦᱳᱭ ᱦᱚᱭ ᱦᱮᱸ ᱜᱚᱢᱠᱮ ᱚᱱᱠᱟ ᱜᱮ ᱟᱨ ᱡᱟᱦᱟᱸᱭ ᱜᱚᱝ ᱠᱮ ᱵᱩᱡ ᱫᱟᱹᱵᱤᱱ ᱦᱮᱸ ᱥᱮ ᱡᱟᱦᱟᱸᱭ ᱵᱷᱳᱴ ᱮᱢ ᱠᱟᱛᱮᱫ ᱡᱟᱦᱟᱸᱭ ᱤᱭᱟᱹ ᱠᱚᱠᱚ ᱱᱮᱛᱟ ᱠᱚᱵᱚᱱ ᱫᱟᱲᱮᱭᱟ ᱠᱚᱣᱟ, ᱡᱟᱦᱟᱸᱭ ᱠᱚ ᱟᱵᱚ ᱠᱚ ᱤᱭᱟᱹᱭᱮᱫ ᱵᱚᱱᱟ ᱧᱮᱞ, ᱧᱮᱞ ᱞᱟᱹᱜᱤᱫ ᱵᱚᱱ ᱤᱭᱟᱹᱭᱮᱫ ᱠᱚᱣᱟ ᱥᱮᱞᱮᱫ ᱠᱚ ᱠᱟᱣᱟ ᱵᱚᱱ ᱦᱮᱸᱥᱮ ᱛᱚ ᱩᱱᱠᱩ ᱡᱚᱠᱷᱚᱱ ᱠᱚ ᱠᱚᱣᱟ ᱵᱚᱱ ᱥᱮᱞᱮᱫ ᱠᱟᱛᱮ ᱠᱚ ᱪᱟᱞᱟᱜ ᱠᱟᱱᱟ ᱜᱚᱝᱠᱮ ᱩᱱᱠᱩ ᱫᱚ ᱵᱟᱹᱲᱤᱡ ᱠᱚ ᱠᱟᱹᱢᱤ ᱭᱮᱫᱟ ᱮᱢᱚᱱ ᱟᱨ ᱵᱟᱹᱲᱤᱡ ᱠᱟᱹᱢᱤ ᱡᱚᱠᱷᱚᱱ ᱠᱚ ᱠᱚᱨᱟᱣ ᱫᱟ ᱩᱱᱠᱩᱣᱟᱜ ᱚᱱᱟ ᱞᱟᱹᱜᱤᱫ ᱫᱚ ᱜᱚᱝᱠᱮ ᱱᱤᱝᱠᱟᱹ ᱜᱟᱱᱚᱜᱼᱟ, ᱡᱮ ᱩᱱᱠᱩ ᱟᱨᱠᱤ ᱚᱱᱟ ᱡᱟᱦᱟᱸ ᱡᱚᱵᱟᱵ ᱫᱤᱦᱤ ᱛᱟᱵᱟ ᱟᱨᱠᱤ ᱡᱟᱦᱟᱸ ᱮᱠᱫᱚᱢ ᱯᱚᱨᱤᱥᱠᱟᱨ ᱵᱷᱟᱵᱮ ᱠᱟᱹᱢᱤ ᱞᱟᱜᱟᱣ ᱠᱚᱣᱟ ᱟᱨ ᱚᱱᱟ ᱨᱮᱱᱟᱜ ᱡᱟᱦᱟᱸ ᱠᱚ ᱠᱟᱹᱢᱤ ᱭᱮᱫᱟ ᱚᱱᱟ ᱨᱮᱱᱟᱜ ᱛᱮᱞᱟ ᱮᱢ ᱞᱟᱹᱠᱛᱤ ᱠᱟᱱ ᱛᱟᱠᱚᱣᱟ, ᱟᱨ ᱚᱱᱟ ᱛᱮᱞᱟ ᱵᱟᱨ ᱢᱟᱱᱮ ᱡᱚᱠᱷᱚᱱ ᱜᱮ ᱞᱟᱠ ᱛᱤᱜᱼᱟ ᱡᱚᱠᱷᱚᱱ ᱜᱮ ᱵᱟᱝ ᱦᱩᱭᱩᱜᱼᱟ ᱠᱟᱹᱢᱤ ᱠᱚ ᱛᱚᱠᱷᱚᱱ ᱟᱵᱚᱣᱟᱜ ᱠᱚᱭ ᱞᱟᱹᱠᱛᱤ ᱠᱟᱱᱟ ᱚᱱᱟ ᱛᱮᱞᱟ᱾ ᱡᱮ ᱚᱱᱟ ᱠᱩᱠᱞᱤ ᱩᱠᱩ ᱪᱮᱛᱟᱱ ᱫᱚᱦᱚ ᱞᱟᱹᱠᱛᱤ ᱠᱟᱱᱟ ᱡᱮ ᱪᱮᱫᱟᱜ ᱱᱤᱭᱟᱹ ᱠᱚ ᱠᱟᱹᱢᱤ ᱵᱟᱝ ᱦᱩᱭᱩᱜ ᱠᱟᱱᱟ᱾ ᱪᱮᱫᱟᱜ ᱟᱞᱮ ᱱᱤᱝᱠᱟᱹ ᱫᱟᱣ ᱵᱟᱞᱮ ᱧᱟᱢ ᱫᱟ᱾ ᱦᱮᱸ ᱛᱟᱦᱚᱞᱮ ᱠᱷᱟᱱ ᱩᱱᱠᱩ ᱦᱚᱸ ᱵᱚᱛᱚᱨ ᱨᱮᱠᱚ ᱛᱟᱦᱮᱱᱟ ᱟᱨ ᱚᱱᱟ ᱠᱚ ᱠᱟᱹᱢᱤ ᱱᱟᱦᱟᱪᱟᱨ ᱪᱮᱛᱟᱱ ᱟᱨᱠᱤ ᱩᱱᱠᱩᱣᱟᱜ ᱟᱨᱠᱤ ᱟᱫᱚ ᱮᱴᱟᱜ ᱢᱟᱱᱮ ᱚᱱᱛᱮ ᱢᱚᱱ ᱵᱟᱝ ᱪᱟᱞᱟᱜ ᱛᱟᱠᱚᱣᱟ ᱥᱮ ᱩᱱᱠᱩ ᱵᱚᱛᱚᱨ ᱨᱮᱠᱚ ᱛᱟᱦᱮᱱᱟ᱾
ᱦᱳᱭ ᱦᱳᱭ ᱟᱫᱚ ᱱᱚᱜᱚᱭ ᱡᱟᱸᱦᱟ ᱞᱮᱠᱟᱵᱤᱱ ᱞᱟᱹᱭ ᱩᱪᱩ ᱠᱮᱫᱟ ᱱᱤᱛᱚᱜ ᱟᱹᱞᱤᱧ ᱞᱤᱧ ᱞᱮ ᱚᱪᱚᱭ ᱛᱟᱦᱮᱱ ᱱᱚᱣᱟ ᱥᱳᱥᱟᱞ ᱢᱤᱰᱤᱭᱟ ᱠᱚᱨᱮ ᱞᱤᱧ ᱧᱮᱞ ᱫᱟ, ᱮᱸᱜ ᱦᱟᱸ ᱟᱵᱚᱭᱤᱡ ᱱᱤᱛᱚ ᱢᱟᱱᱮ ᱵᱷᱟᱜᱤ ᱥᱤᱮᱢ ᱫᱚᱭ ᱦᱳᱭᱳ ᱠᱟᱱ ᱛᱟᱵᱚᱱᱟ ᱱᱟᱜ ᱱᱚᱼᱚᱭ ᱵᱤᱡᱚᱭ ᱛᱷᱟᱞᱟᱯᱟᱛᱤ ᱦᱟᱸᱜ᱾
ᱡᱟᱦᱟᱸᱭ ᱫᱚ ᱟᱵᱚᱭᱤᱡ ᱦᱤᱨᱳ ᱦᱚᱸᱭ ᱛᱟᱦᱮᱸ ᱠᱟᱱ ᱜᱮᱛᱟᱵᱚᱱᱟ, ᱦᱳᱜ ᱦᱳᱭ᱾ ᱟᱫᱚ ᱱᱩᱜᱼ ᱩᱱᱩᱭ ᱞᱮᱠᱟᱱ ᱦᱤᱨᱳ ᱡᱩᱫᱤ ᱢᱟᱱᱮ ᱱᱚᱣᱟ ᱯᱚᱞᱤᱴᱤᱥᱤᱭᱟᱱ ᱡᱩᱫᱤ ᱛᱟᱸᱦᱮᱱ ᱛᱟᱵᱚᱱᱟ ᱛᱟᱦᱚᱞᱮ ᱫᱚ ᱟᱹᱰᱤ ᱵᱷᱟᱜᱤ ᱛᱟᱵᱚᱱᱟ ᱪᱮᱫᱟᱜ ᱥᱮ ᱩᱱᱤ ᱫᱚ ᱢᱟᱱᱮ ᱟᱵᱚ ᱨᱮᱸᱜᱮᱡ ᱦᱚᱲ ᱞᱟᱹᱜᱤᱫ ᱪᱤᱱᱛᱟᱹᱭᱟ ᱢᱟᱱᱮ ᱟᱨ ᱠᱤᱸᱥᱟᱹᱬ ᱦᱚᱲ ᱞᱟᱹᱜᱤᱫ ᱦᱚᱸ ᱪᱤᱱᱛᱟᱹᱭᱟ ᱢᱟᱱᱮ ᱡᱷᱚᱛᱚ ᱜᱮ ᱩᱱᱤ ᱫᱚ ᱚ ᱥᱚᱢᱟᱱᱮ ᱧᱮᱞ